ᱦᱮᱞᱳ
ᱦᱩᱸ ᱡᱚᱦᱟᱨ ᱜᱮ᱾
ᱦᱮᱸ ᱡᱚᱦᱟᱨ ᱜᱮ,
ᱟᱹᱞᱤᱧ ᱟᱜ ᱟᱲᱟᱝ ᱪᱮᱫ ᱞᱮᱠᱟ ᱟᱡᱚᱢᱚᱜ ᱠᱟᱱᱟ?
ᱦᱮᱸ ᱵᱮᱥ ᱜᱮ ᱟᱸᱡᱚᱢᱚᱜ ᱠᱟᱱᱟ, ᱟᱹᱞᱤᱧ ᱟᱜ?
ᱟᱵᱮᱱᱟᱜ ᱦᱚᱸ ᱱᱚᱜᱼᱚᱭ ᱱᱟᱯᱟᱭ ᱜᱮ ᱟᱸᱡᱚᱢᱚᱜᱼᱟ ᱱᱤᱛ ᱢᱟ, ᱟᱫᱚ ᱚᱱᱟ ᱠᱚ ᱢᱟᱱᱮ ᱱᱤᱛᱚᱜ ᱠᱷᱚᱱ ᱢᱩᱪᱟᱹᱫ ᱫᱷᱟᱹᱨᱤᱡ ᱱᱚᱝᱠᱟ ᱜᱮ ᱟᱸᱡᱚᱢ ᱞᱮᱱᱠᱷᱟᱱ ᱟᱹᱰᱤ ᱱᱟᱯᱟᱭ ᱦᱩᱭᱩᱜᱼᱟ᱾
ᱦᱮᱸ
ᱪᱮᱫ ᱞᱮᱠᱟ ᱢᱮᱱᱟᱜ ᱵᱟᱲᱟ ᱯᱮᱭᱟ ᱛᱚ ᱚᱲᱟᱜ ᱠᱚᱨᱮ?
ᱦᱮᱸ ᱟᱛᱳ ᱚᱲᱟᱜ ᱠᱚᱨᱮ ᱦᱚᱸ ᱱᱟᱯᱟᱭ ᱜᱮ ᱢᱮᱱᱟᱜ ᱞᱮᱭᱟ, ᱟᱯᱮ ᱫᱚ?
ᱦᱩᱸ ᱟᱞᱮ ᱦᱚᱸ ᱱᱚᱜ ᱚᱭ ᱱᱤᱛ ᱦᱟᱹᱵᱤᱡ ᱫᱚ ᱱᱟᱯᱟᱭ ᱜᱮ ᱢᱮᱱᱟᱜ ᱞᱮᱭᱟ᱾ ᱟᱨ ᱚᱱᱮ ᱠᱚ ᱢᱮᱱ ᱱᱟᱯᱟᱭ ᱜᱮᱵᱚᱱ ᱛᱟᱦᱮᱸ ᱞᱮᱱ ᱠᱷᱟᱱ ᱟᱹᱰᱤ ᱱᱟᱯᱟᱭ ᱦᱩᱭᱩᱜᱼᱟ, ᱟᱪᱪᱷᱟ ᱟᱯᱮ ᱥᱮᱛ ᱫᱚ ᱫᱟᱜ ᱡᱟᱹᱲᱤ ᱫᱚ ᱪᱮᱫ ᱞᱮᱠᱟ ᱫᱟᱜ ᱵᱟᱲᱟᱭ ᱫᱟ, ᱥᱮ ᱵᱟᱭ ᱫᱟᱜ ᱮᱫᱟ?
ᱦᱮᱸᱻ ᱢᱟᱱᱮ ᱮᱱᱟᱝ ᱥᱮᱛᱟᱜ ᱫᱚ ᱫᱚᱢᱮ ᱥᱤᱛᱩᱝ ᱞᱮ ᱟᱭ, ᱢᱤᱫ ᱜᱷᱟᱹᱲᱤᱡ ᱯᱚᱨᱮ ᱱᱚᱜᱼᱚᱭ ᱟᱫᱷᱟ ᱜᱷᱚᱱᱴᱟ ᱜᱟᱱ ᱦᱩᱭᱱᱟ ᱠᱷᱩᱵᱽ ᱡᱳᱨᱮ ᱫᱟᱜ ᱠᱮᱫ ᱛᱮ ᱱᱤᱛᱚᱜ ᱫᱚ ᱟᱨᱦᱚᱭ ᱛᱷᱤᱨ ᱟᱠᱟᱫᱼᱟᱭ᱾
ᱟᱪᱪᱷᱟ ᱟᱨ ᱟᱞᱮ ᱥᱮᱫ ᱡᱚᱠᱷᱚᱱ ᱮᱢ ᱧᱮᱞᱟ, ᱛᱚ ᱟᱞᱮᱫ ᱦᱚᱸ ᱱᱤᱛ ᱦᱟᱵᱤᱡ ᱫᱚ ᱟᱹᱣᱨᱤ ᱫᱟᱜᱟ᱾ ᱠᱷᱟᱹᱞᱤ ᱨᱤᱢᱤᱞ ᱫᱚ ᱨᱤᱢᱤᱞ ᱵᱟᱲᱟ ᱟᱠᱟᱫ ᱜᱮᱭᱟ, ᱟᱨ ᱦᱚᱞᱟ ᱱᱚᱜ ᱦᱚᱸ ᱟᱭᱩᱵ ᱛᱷᱚᱲᱟ ᱜᱟᱱ ᱡᱷᱟᱢ ᱡᱷᱟᱢ ᱧᱚᱜ ᱮ ᱫᱟᱜ ᱵᱟᱲᱟ ᱞᱮᱫᱼᱟ ᱟᱹᱰᱤ ᱠᱟᱡᱟᱠ ᱜᱮ, ᱟᱫᱚ ᱢᱮᱛᱟᱜ ᱢᱮ ᱚᱱᱟ ᱫᱚ ᱯᱮᱨᱮᱡ ᱵᱟᱲᱟ ᱞᱮᱱ ᱚᱱᱟᱛᱮ ᱢᱤᱫ ᱵᱟᱨ ᱦᱚᱲ ᱫᱚ ᱨᱚᱦᱚᱭ ᱦᱚᱸ ᱚᱱᱟ ᱠᱩᱱᱟ ᱛᱤ ᱦᱚ ᱮᱦᱚᱵ ᱵᱟᱲᱟᱭᱮᱱᱟ ᱟᱫᱚᱢ ᱦᱚᱲ ᱫᱚ ᱟᱹᱶᱨᱤ ᱠᱚ ᱮᱦᱚᱵᱟ᱾ ᱟᱪᱪᱷᱟ ᱟᱯᱮ ᱥᱮᱫ ᱦᱩᱲᱩ ᱨᱚᱦᱚᱭ ᱠᱚᱫᱚ ᱮᱦᱮᱡ ᱵᱟᱲᱟ ᱟᱠᱟᱱᱟ ᱥᱮ ᱵᱟᱠ ᱠᱚ ᱮᱦᱚᱵ ᱠᱟᱱᱟ᱾
ᱦᱮᱸ ᱟᱞᱮ, ᱟᱞᱮ ᱥᱮᱫ ᱫᱚᱠᱚ ᱮᱦᱚᱵ ᱟᱠᱟᱜᱼᱟ ᱟᱫᱚ ᱟᱞᱮ ᱫᱚ ᱵᱟᱞᱮ ᱮᱦᱚᱵ ᱟᱠᱟᱜᱼᱟ᱾ ᱟᱞᱮᱭᱟᱜ ᱫᱚ ᱦᱳᱭ ᱢᱟᱱᱮ ᱱᱟᱦᱟᱜ ᱱᱤᱭᱟᱹ ᱫᱷᱟᱣ ᱚᱠᱟ ᱫᱚᱢᱮ ᱡᱳᱨᱮ ᱫᱟᱜ ᱠᱮᱟᱭ ᱚᱱᱟ ᱫᱟᱜ ᱛᱮᱜᱮ ᱢᱟᱱᱮ ᱛᱚᱞᱟ ᱠᱚ ᱫᱚᱢᱮ ᱡᱟᱨᱠᱟᱭᱮᱱᱟ ᱮᱱᱠᱷᱟᱡ, ᱠᱚᱢ ᱧᱚᱜ ᱜᱮ ᱦᱩᱭ ᱟᱠᱟᱱ ᱛᱮ ᱟᱫᱚ ᱱᱟᱦᱟᱜ ᱦᱚᱲ ᱚᱠᱟ ᱠᱚ ᱥᱟᱨᱮᱡᱚᱜ ᱠᱟᱱ ᱛᱟᱠᱚᱣᱟ, ᱚᱱᱟ ᱠᱚ ᱟᱛᱮᱜ ᱜᱮ ᱱᱟᱜ ᱞᱮ ᱨᱚᱦᱚᱭᱟ, ᱟᱫᱚ ᱦᱟᱯᱮ ᱦᱚᱲ ᱠᱚᱠᱚ ᱨᱚᱦᱚᱭ ᱦᱩᱭ ᱞᱮᱜᱮ, ᱟᱨ ᱟᱯᱮ ᱫᱚᱯᱮ ᱟᱯᱮ ᱫᱚᱯᱮ ᱨᱚᱦᱚᱭ ᱦᱩᱭ ᱠᱮ ᱟ ᱥᱮ ᱵᱟᱝ ᱟ?
ᱦᱩᱸ ᱟᱞᱮ ᱥᱮᱫ ᱡᱚᱠᱷᱚᱱ ᱮᱢ ᱧᱮᱞᱟ ᱛᱚ ᱱᱚᱜ ᱚᱭ ᱟᱞᱮ ᱦᱚᱸ ᱨᱚᱦᱚᱭ ᱫᱚ ᱦᱩᱭ ᱟᱠᱟᱱ ᱜᱮᱭᱟ᱾ ᱟᱨ ᱟᱞᱮ ᱫᱚ ᱦᱟᱸᱜ ᱟᱹᱰᱤ ᱫᱤᱱ ᱠᱷᱚᱡ ᱜᱮᱞᱮ ᱨᱚᱦᱚᱭ ᱮᱫᱟ, ᱱᱚᱜᱼᱚᱭ ᱱᱤᱛᱚᱜ ᱫᱚ ᱱᱤᱛᱚᱜ ᱦᱚᱸ ᱨᱚᱦᱚᱭ ᱪᱟᱞᱟᱜ ᱠᱟᱱ ᱜᱮᱭᱟ ᱵᱚᱞᱮ ᱛᱷᱚᱲᱟ ᱜᱟᱱ ᱫᱟᱜᱚᱜ ᱠᱟᱱᱟ᱾ ᱨᱚᱦ ᱨᱚᱦᱚᱭ ᱢᱮ ᱟᱨᱦᱚᱸ ᱫᱟᱜ ᱠᱮᱫᱟ ᱟᱨᱦᱚᱸ ᱯᱮᱨᱮᱡ ᱮᱱᱟ ᱢᱤᱫᱴᱮᱱ ᱠᱷᱮᱛᱨᱮ ᱨᱮ ᱟᱨᱚᱸ ᱨᱚᱭ ᱤᱫᱤ ᱢᱮ, ᱵᱚᱞᱮ ᱚᱱᱮ ᱚᱱᱠᱟ ᱵᱟᱹᱭ ᱵᱟᱹᱭ ᱛᱮᱞᱮ ᱨᱚᱦᱚᱭ ᱪᱟᱵᱟ ᱤᱫᱤᱭ ᱫᱟ ᱠᱚᱢ ᱠᱚᱢ ᱛᱮᱜᱤ, ᱟᱫᱚ ᱟᱨ ᱢᱤᱫ ᱵᱟᱨ ᱦᱚᱲ ᱢᱟ ᱟᱞᱮ ᱥᱮᱫ ᱨᱮᱱ ᱠᱚ ᱪᱟᱵᱟ ᱠᱮᱫ, ᱟᱨ ᱢᱤᱫ ᱵᱟᱨ ᱦᱚᱲ ᱫᱚ ᱚᱠᱟᱞ ᱠᱚ ᱢᱮᱱᱟᱜ ᱠᱚᱜᱮᱭᱟ ᱱᱤᱛᱚᱜ ᱦᱚᱸ᱾ ᱨᱚᱦᱚᱭ ᱵᱟᱲᱟᱭ ᱮᱫ ᱠᱟᱱ ᱜᱮᱭᱟ ᱠᱚ ᱱᱤᱛ ᱦᱚᱸ ᱟᱫᱚ
ᱟᱯᱮ ᱥᱮᱫ ᱫᱚ ᱢᱟᱱᱮ ᱢᱤᱫ ᱫᱷᱟᱣ ᱜᱮᱠᱚ ᱪᱟᱥᱟ ᱥᱮ ᱵᱟᱨ ᱫᱷᱟᱣ ᱠᱚ ᱪᱟᱥᱟ?
ᱦᱮᱸ ᱟᱹᱰᱤ ᱱᱟᱯᱟᱭ ᱠᱩᱠᱞᱤᱢ ᱫᱚᱦᱚ ᱠᱮᱫᱟ, ᱟᱨ ᱟᱞᱮ ᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱱᱚᱜ-ᱚᱭ ᱵᱚᱪᱷᱚᱨ ᱨᱮ ᱠᱚ ᱪᱟᱥ ᱜᱮᱭᱟ ᱟᱨ, ᱢᱮᱛᱟᱜ ᱢᱮ ᱵᱚᱪᱷᱚᱨ ᱨᱮ ᱢᱤᱫ ᱫᱷᱚᱢ ᱜᱮᱠᱩ ᱪᱟᱥᱟ ᱟᱨ ᱚᱱᱟ ᱵᱟᱫ ᱠᱟᱛᱮᱫ, ᱟᱭᱢᱟ ᱜᱟᱱ ᱜᱮ ᱪᱟᱥᱵᱟᱥ ᱦᱩᱭᱩᱜ-ᱟ ᱟᱪᱪᱷᱟ ᱚᱱᱟ ᱥᱟᱶ ᱵᱟᱫᱽ ᱨᱮᱞᱟᱝ ᱜᱟᱞᱢᱟᱨᱟᱣᱟ᱾ ᱟᱫᱚ ᱤᱧ ᱦᱚᱧ ᱠᱩᱞᱤ ᱨᱩᱣᱟᱹᱲᱮᱜ ᱢᱮᱭᱟ, ᱟᱯᱮ ᱥᱮᱫ ᱫᱚ ᱪᱮᱫ ᱞᱮᱠᱟ ᱢᱤᱫ ᱫᱷᱚᱢ ᱜᱮᱠᱚ ᱪᱟᱥᱟ ᱥᱮ ᱵᱟᱨ ᱫᱷᱚᱢ?
ᱥᱮᱫ ᱫᱚ ᱢᱤᱫ ᱫᱷᱟᱣ ᱜᱮᱠᱚ ᱪᱟᱥᱟ ᱢᱟᱱᱮ ᱚᱱᱠᱟ ᱫᱟᱜ ᱠᱚᱨᱮᱱᱟᱜ ᱥᱩᱵᱤᱫᱟ ᱵᱟᱹᱱᱩᱜ-ᱟ ᱥᱮ, ᱟᱫᱚ ᱚᱱᱟᱛᱮᱨ ᱢᱤᱫ ᱫᱷᱟᱣ ᱜᱮᱠᱚ ᱪᱟᱥᱟ᱾ ᱦᱳᱭ ᱟᱨ ᱢᱟᱱᱮ ᱫᱟᱜ ᱵᱷᱚᱨᱥ ᱫᱟᱜ ᱠᱷᱟᱡ ᱚᱱᱟ ᱵᱷᱚᱨᱥᱟ ᱜᱮ ᱪᱟᱥ ᱫᱚ ᱟᱨ ᱵᱟᱠᱷᱟᱡ ᱦᱟᱸᱜ ᱪᱟᱥ, ᱚᱱᱠᱟ ᱫᱚ ᱵᱟᱝ ᱢᱟᱱᱮ ᱵᱟᱝ ᱦᱩᱭᱩᱜ ᱜᱮᱭᱟ, ᱢᱟᱱᱮ ᱫᱷᱤᱨᱤ ᱡᱟᱭᱜᱟ ᱦᱟᱥᱟ ᱠᱟ ᱢᱟᱱᱮ ᱫᱷᱤᱨᱤ ᱡᱟᱭᱜᱟ ᱨᱮ ᱚᱲᱟᱜ ᱛᱟᱞᱮ ᱥᱮ,
ᱟᱪᱪᱷᱟ ᱦᱮᱸ ᱚᱱᱠᱟ ᱠᱟᱱ ᱜᱮᱭᱟ ᱚᱱᱟ ᱠᱚ ᱢᱮᱱᱟᱜ ᱡᱟᱜᱟ ᱡᱟᱜᱟ ᱛᱮ ᱪᱮᱫ ᱞᱮᱠᱟ ᱡᱟᱜᱟ ᱦᱟᱥᱟ ᱡᱟᱭᱜᱟ ᱛᱟᱦᱮᱱᱟ ᱚᱝᱠᱟ ᱜᱮ ᱪᱟᱥ ᱵᱟᱥ ᱦᱚᱸ ᱦᱩᱭᱩᱜ-ᱟ᱾ ᱟᱨ ᱪᱮᱫ ᱞᱮᱠᱟ ᱠᱟᱛᱮᱫ ᱛᱟᱦᱮᱱᱟ ᱚᱱᱟ ᱠᱚ ᱢᱮᱱᱟ ᱦᱟᱥᱟ ᱦᱟᱥᱟ ᱨᱮᱜᱮ ᱪᱟᱥ ᱵᱟᱥ ᱢᱟ ᱟᱫᱚ ᱚᱱᱮ ᱚᱱᱠᱟᱛᱮ ᱟᱪᱪᱷᱟ ᱟᱞᱮ ᱥᱮᱫ ᱤᱧ ᱧᱮᱞ ᱠᱟᱫᱟ ᱮᱸ ᱱᱮᱛᱟᱨ ᱢᱟᱛᱚ ᱱᱚᱭ ᱦᱩᱲᱩ ᱠᱚ ᱨᱚᱦᱚᱭ-ᱟ ᱟᱫᱚ ᱚᱱᱟ ᱦᱩᱲᱩ ᱥᱟᱶ ᱥᱟᱶ ᱛᱮᱜᱮ ᱟᱞᱮᱥᱮᱫ ᱫᱚ ᱱᱚᱜᱚᱭ ᱟᱹᱰᱤ ᱡᱟᱹᱥᱛᱤ ᱚᱱᱟ ᱨᱟᱢᱵᱽᱲᱟ ᱠᱚᱦᱚᱠᱚ ᱮᱨ ᱵᱟᱲᱟᱭ ᱜᱮᱭᱟ, ᱵᱚᱞᱮ ᱚᱱᱟ ᱫᱚ ᱯᱤᱱᱰᱷᱟᱹ ᱨᱮᱠᱚ ᱮᱨᱟ ᱥᱮ ᱜᱚᱰᱟ ᱠᱚ ᱛᱟᱦᱮᱱ ᱠᱷᱟᱡ ᱜᱚᱰᱟ ᱨᱮᱦᱚᱸ ᱠᱚ ᱮᱨ ᱵᱟᱲᱟᱭ ᱜᱮᱭᱟ᱾ ᱟᱫᱚ ᱚᱱᱟ ᱫᱚ ᱦᱩᱲᱩ ᱡᱚᱠᱷᱚᱱ ᱠᱚ ᱨᱟᱠᱟᱵᱟ ᱦᱟᱸᱜ ᱟᱫᱚ ᱩᱱ ᱥᱳᱢᱳᱭ ᱜᱮ ᱚᱱᱟ ᱦᱚᱸᱠᱚ ᱨᱟᱠᱟᱵ ᱛᱚᱨᱟᱭ-ᱟ, ᱟᱪᱪᱷᱟ ᱯᱮᱥᱮ ᱫᱚ ᱨᱟᱢᱲᱟ ᱠᱚᱫᱚᱠᱚ ᱮᱨ ᱵᱟᱲᱟᱭᱟ, ᱥᱮ ᱵᱟᱠᱚ ᱮᱨᱟ?
ᱟᱪᱪᱷᱟ ᱨᱟᱢᱵᱽᱲᱟ ᱢᱟ ᱤᱧ ᱢᱟ ᱵᱟᱹᱧ ᱴᱷᱤᱠᱟᱹᱭ-ᱟ, ᱟᱫᱚ ᱨᱟᱢᱵᱽᱲᱟ ᱫᱚ ᱚᱠᱟ ᱞᱮᱠᱟ?
ᱟᱪᱪᱷᱟ ᱨᱟᱢᱵᱽᱲᱟ ᱫᱚ ᱦᱟᱸᱜ ᱢᱮᱛᱟᱜ ᱢᱮ ᱢᱤᱫ ᱴᱮᱱ ᱚᱱᱟ ᱜᱷᱟᱸᱜᱽᱨᱟ ᱞᱮᱠᱟᱜᱮ ᱟᱫᱚ ᱜᱷᱟᱸᱜᱽᱨᱟ ᱠᱷᱚᱡ ᱫᱚ ᱢᱮᱛᱟᱜ ᱢᱮ ᱠᱟᱹᱴᱤᱡ ᱟᱜ ᱠᱟᱱᱟ ᱚᱱᱟ ᱫᱚ᱾ ᱟᱨ ᱠᱟᱹᱴᱤᱡ ᱟᱜ ᱢᱮᱱ ᱠᱟᱛᱮᱫ ᱫᱚ ᱚᱱᱟ ᱫᱚᱠᱚ ᱢᱮᱛᱟᱜ ᱢᱮ ᱤᱭᱟᱹᱭᱟᱠᱚ ᱚᱱᱟ ᱫᱚ ᱫᱟᱹᱞ ᱠᱟᱛᱮᱫ ᱟᱹᱰᱤ ᱜᱮ ᱥᱤᱵᱤᱞ ᱵᱩᱡᱷᱟᱹᱜ-ᱟ᱾ ᱥᱮ ᱨᱟᱢᱵᱽᱲᱟ ᱨᱮᱭᱟᱜ ᱡᱤᱞᱟᱹᱯᱤ ᱦᱚᱸ ᱡᱩᱫᱤᱢ ᱡᱚᱢ ᱞᱟᱜᱟᱣ ᱠᱟᱜ ᱠᱷᱟᱱ ᱚᱱᱟ ᱦᱚᱸ ᱟᱹᱰᱤᱜᱮ ᱫᱚᱨ ᱜᱮᱭᱟ ᱥᱮ ᱟᱹᱰᱤᱜᱤ ᱥᱤᱵᱤᱞ-ᱟ, ᱟᱫᱚ ᱛᱚᱠᱷᱚᱡ ᱫᱚᱨ ᱡᱤᱞᱟᱹᱯᱤ ᱞᱮᱠᱟᱛᱮᱢ ᱢᱮᱱ ᱠᱮᱭᱟ ᱨᱟᱢᱵᱽᱲᱟ ᱨᱮᱭᱟᱜ ᱜᱮ ᱟᱫᱚ ᱫᱚ ᱦᱟᱸᱜ ᱨᱟᱢᱽᱵᱲᱟ ᱠᱚ ᱢᱮᱛᱟᱜ-ᱟ᱾ ᱟᱫᱚ ᱵᱟᱵᱮᱱ ᱧᱮᱞ ᱵᱟᱲᱟᱣ ᱠᱟᱜᱟ ᱥᱮ ᱡᱚᱢ ᱦᱚᱸ ᱵᱟᱵᱮᱱ ᱡᱚᱢ ᱵᱟᱲᱟᱣ ᱠᱟᱜᱟ᱾
ᱚᱦᱚᱸᱜ ᱟᱹᱞᱤᱧ ᱫᱚ ᱵᱟᱹᱞᱤᱧ ᱵᱟᱲᱟᱭ-ᱟ ᱨᱟᱢᱵᱽᱲᱟ ᱨᱟᱢᱵᱽᱲᱟ ᱧᱩᱛᱩᱢ ᱜᱮ ᱵᱟᱹᱞᱤᱧ ᱟᱸᱡᱚᱢ ᱟᱠᱟᱜ-ᱟ᱾ ᱟᱨ ᱨᱟᱢᱵᱽᱲᱟ ᱫᱚ ᱢᱟᱱᱮ ᱚᱱᱟ ᱠᱷᱚᱥᱞᱟ ᱫᱚ ᱟᱞᱟᱫᱟ ᱜᱮᱭᱟ ᱠᱷᱚᱥᱞᱟ ᱠᱷᱚᱡ ᱫᱚ, ᱥᱮ ᱚᱠᱟᱞᱮᱠᱟ ᱚᱱᱟ ᱫᱚ?
ᱠᱷᱚᱥᱞᱟ ᱫᱚ ᱦᱟᱸᱜ ᱟᱹᱞᱤᱧ ᱦᱚᱸ ᱵᱟᱹᱞᱤᱧ ᱵᱩᱡᱷᱟᱹᱣᱫᱟ ᱪᱮᱫ ᱵᱤᱱ ᱢᱮᱱᱫᱟ ᱟᱹᱞᱤᱧ ᱟᱸᱡᱚᱢ ᱢᱟᱞᱤᱧ ᱟᱸᱡᱚᱢ ᱠᱟᱜ ᱜᱮ ᱠᱷᱚᱥᱞᱟ ᱢᱟ᱾ ᱟᱞᱮ ᱥᱮᱫ ᱫᱚ ᱵᱟᱝᱫᱚ ᱵᱟᱹᱱᱩᱜ-ᱟ ᱚᱝᱠᱟᱱᱟᱜ ᱫᱚ ᱨᱟᱢᱵᱽᱲᱟ ᱢᱮᱱ ᱠᱮᱫ ᱫᱚ ᱚᱱᱟ ᱫᱚ ᱱᱟᱹᱲᱤᱜ-ᱟ, ᱟᱨ ᱢᱮᱛᱟᱜ ᱢᱮ ᱚᱱᱟ ᱜᱷᱟᱸᱜᱽᱨᱟ ᱞᱮᱠᱟ ᱛᱷᱚᱲᱟ ᱠᱟᱹᱴᱤᱡ ᱧᱚᱜᱟᱜ ᱥᱟᱠᱟᱢᱚᱜ-ᱟ᱾ ᱟᱨ ᱪᱮᱫ ᱠᱚ ᱢᱮᱛᱟᱜ-ᱟ ᱚᱱᱟ ᱨᱮᱫᱚ ᱡᱚ ᱦᱚᱸ ᱠᱟᱹᱴᱤᱡ ᱧᱚᱜ ᱜᱮᱭᱟ ᱜᱷᱟᱸᱜᱨᱟ ᱠᱷᱚᱡ ᱦᱚᱸ ᱢᱮᱱᱠᱷᱟᱱ ᱚᱝᱠᱟᱜᱮ ᱡᱮᱞᱤᱧ ᱡᱤᱞᱤᱧ ᱡᱚᱜᱟ ᱜᱷᱟᱸᱜᱨᱟ ᱞᱮᱠᱟᱜᱮ᱾
ᱚ ᱟᱪᱪᱷᱟ ᱛᱟᱦᱟᱞᱮ ᱚᱱᱟ ᱫᱚ ᱱᱟᱜ ᱢᱟᱱᱮ ᱫᱟᱹᱞ ᱫᱟᱹᱞ ᱠᱟᱛᱮᱫ ᱠᱚ ᱡᱚᱢᱟ᱾
ᱦᱮᱸ ᱫᱟᱹᱞ ᱠᱟᱛᱮ ᱠᱚ ᱡᱚᱢᱟ, ᱟᱨ ᱮᱭᱥᱮ ᱦᱚᱸ ᱮᱭᱥᱮ ᱫᱚ ᱫᱟᱹᱞ ᱠᱟᱛᱮ ᱜᱮ ᱡᱟᱹᱥᱛᱤ ᱫᱚᱠᱚ ᱡᱚᱢᱟ ᱟᱵᱚ ᱦᱚᱲ ᱫᱚ᱾ ᱚᱱᱮ ᱠᱚ ᱢᱮᱱᱟ ᱦᱟᱱᱛᱮ ᱡᱚᱠᱷᱚᱱ ᱠᱚ ᱤᱫᱤᱭᱟ ᱚᱱᱟ ᱫᱚ ᱨᱤᱫ ᱯᱤᱥᱟᱹᱣ ᱠᱟᱛᱮᱫ ᱦᱟᱱᱛᱮ ᱱᱟᱛᱮ ᱪᱮᱫ ᱠᱚᱪᱚ ᱠᱚ ᱵᱮᱱᱟᱣᱟ ᱚᱱᱟ ᱨᱮᱭᱟᱜ᱾ ᱛᱟᱜᱢᱮ ᱡᱤᱞᱟᱹᱯᱤ ᱦᱚᱸᱠᱚ ᱵᱮᱱᱟᱣᱟ ᱛᱚ ᱚᱱᱟ ᱫᱚ ᱟᱹᱰᱤ ᱜᱮ ᱥᱤᱵᱤᱞ-ᱟ ᱨᱟᱢᱵᱽᱲᱟ ᱡᱤᱞᱟᱹᱯᱤ ᱫᱚ᱾
ᱚ ᱟᱪᱪᱷᱟ ᱛᱟᱦᱟᱞᱮ ᱵᱟᱹᱧ ᱟᱸᱡᱚᱢ ᱚᱝᱠᱟ ᱵᱟᱹᱧ ᱟᱸᱡᱚᱢ ᱵᱟᱲᱟ ᱠᱟᱜᱟ ᱛᱚ, ᱟᱨᱦᱚᱸ ᱪᱮᱫ ᱠᱚᱯᱮ ᱪᱟᱥ ᱜᱮᱭᱟ ᱟᱯᱮ ᱫᱚ?
ᱟᱞᱮ ᱫᱚ ᱱᱚᱜᱚᱭ ᱦᱩᱲᱩ ᱡᱚᱠᱷᱚᱱ ᱞᱮ ᱪᱟᱥ ᱥᱟᱹᱛ ᱠᱮᱫᱟ, ᱟᱫᱚ ᱚᱱᱟ ᱨᱟᱢᱲᱟ ᱦᱩᱲᱩ ᱥᱟᱶ ᱥᱟᱶ ᱛᱤᱜᱤ᱾ ᱟᱨ ᱤᱱᱟᱹ ᱵᱟᱫᱽ ᱡᱚᱠᱷᱚᱡ ᱮᱢ ᱧᱮᱞᱟ ᱟᱞᱮ ᱵᱟᱹᱭᱦᱟᱹᱲ ᱨᱮ ᱥᱮ ᱟᱞᱮ ᱱᱚᱣᱟ ᱟᱰᱮᱯᱟᱥᱮ ᱠᱚᱨᱮ ᱛᱚ ᱟᱹᱰᱤᱜᱟᱱ ᱪᱟᱥ ᱵᱟᱥ ᱦᱩᱭᱩᱜ-ᱟ ᱢᱮᱛᱟᱜ ᱢᱮ ᱱᱚᱣᱟ ᱵᱷᱩᱴ ᱢᱟᱥᱨᱤ, ᱠᱤᱥᱟᱹᱨᱤ, ᱜᱩᱦᱩᱢ, ᱛᱩᱲᱤ, ᱥᱮ ᱴᱤᱥᱤ ᱠᱚᱦᱚᱸ ᱜᱷᱟᱸᱜᱨᱟ ᱠᱳ᱾ ᱱᱚᱣᱟ ᱠᱚ ᱟᱹᱰᱤ ᱜᱟᱱᱞᱮ ᱪᱟᱥ ᱵᱟᱲᱟᱭ ᱜᱮᱭᱟ, ᱟᱪᱪᱷᱟ ᱟᱯᱮ ᱥᱮᱱ ᱛᱮᱫᱚ ᱵᱷᱩᱴ, ᱢᱟᱥᱨᱤ, ᱠᱤᱥᱟᱹᱨᱤ, ᱜᱩᱦᱩᱢ, ᱛᱩᱲᱤ ᱥᱮ ᱴᱤᱥᱤ ᱥᱮ ᱟᱨ ᱪᱮᱫ ᱠᱚ ᱚᱝᱠᱟᱯᱮ ᱪᱟᱥ ᱵᱟᱲᱟᱭ ᱜᱮᱭᱟ, ᱚᱱᱟ ᱠᱚᱨᱮ ᱚᱠᱟᱧ ᱞᱟᱹᱭ ᱠᱮᱜᱟ ᱱᱚᱣᱟ ᱠᱚᱯᱮ ᱪᱟᱥ ᱵᱟᱲᱟᱭᱟ ᱥᱮ ᱵᱟᱯᱮ ᱪᱟᱥ ᱵᱟᱲᱟᱭᱟ?
ᱦᱮᱸ ᱴᱤᱥᱤ ᱞᱮ ᱪᱟᱥ ᱜᱮᱭᱟ᱾ ᱟᱨ ᱡᱚᱱ ᱡᱚᱸᱱᱰᱨᱟ ᱞᱮ ᱪᱟᱥ ᱜᱮᱭᱟ᱾ ᱚᱱᱟ ᱡᱚᱱᱰᱨᱟ ᱞᱮ ᱪᱟᱥ ᱜᱮᱭᱟ ᱜᱩᱦᱩᱢ ᱞᱮ ᱪᱟᱥ ᱜᱮᱭᱟ ᱛᱩᱲᱤ ᱞᱮ ᱪᱟᱥ ᱜᱮᱭᱟ ᱟᱨ ᱪᱷᱚᱞ-ᱟ᱾ ᱤᱱᱟᱹ ᱠᱚᱜᱮᱞᱮ ᱪᱟᱥ ᱜᱮᱭᱟ᱾ ᱟᱨ ᱟᱞᱮᱭᱟᱜ ᱡᱟᱭᱜᱟ ᱨᱮᱢᱟ ᱟ ᱟᱞᱩ ᱠᱚᱦᱚᱸ ᱵᱟᱝ ᱦᱩᱭᱩᱜ ᱜᱮᱭᱟ ᱮᱢᱚᱱ ᱡᱟᱭᱜᱟ ᱠᱟᱱ ᱛᱟᱞᱮᱭᱟ ᱚᱠᱟ ᱞᱮᱠᱟᱱ ᱡᱟᱭᱜᱟ ᱱᱟᱦᱟᱸᱜ ᱚᱱᱟ ᱫᱚ ᱱᱟᱦᱟᱸᱜ ᱱᱟᱦᱟᱜ ᱵᱟᱹᱞᱤᱧ ᱵᱟᱲᱟᱭᱟ ᱢᱮᱱᱠᱷᱟᱱ ᱦᱟᱸᱜ ᱢᱟᱱᱮ ᱚᱱᱮ ᱟᱞᱩ ᱵᱟᱝ ᱦᱩᱭᱩᱜ ᱜᱮᱭᱟ ᱵᱷᱟᱹᱜᱤ ᱞᱮᱠᱟ ᱾ ᱚᱱᱠᱟ ᱞᱮᱠᱟᱱ ᱡᱟᱭᱜᱟ ᱨᱮ ᱦᱩᱭᱩᱜ ᱜᱮᱭᱟ ᱢᱟᱱᱮ ᱟᱞᱩ ᱠᱚᱦᱚᱸ ᱵᱟᱠᱚ ᱪᱟᱥ ᱜᱮᱭᱟ ᱠᱷᱟᱹᱞᱤ ᱛᱩᱲᱤ ᱠᱚ ᱪᱟᱥ ᱜᱮᱭᱟ ᱜᱩᱦᱩᱢ ᱠᱚ ᱪᱟᱥ ᱜᱮᱭᱟ ᱜᱮᱭᱟ ᱟᱨ ᱚᱱᱰᱮᱱ ᱞᱟᱹᱭ ᱠᱮᱜᱼᱟ ᱴᱤᱥᱤ ᱚᱱᱟ ᱠᱚᱜᱮᱠᱚ ᱪᱟᱥ ᱜᱮᱭᱟ ᱾
ᱟᱪᱷᱟ ᱟᱹᱰᱤ ᱱᱟᱯᱟᱭ ᱠᱚ ᱢᱮᱱᱟ ᱦᱟᱥᱟ ᱡᱟᱭᱜᱟ ᱪᱮᱫᱞᱮᱠᱟ ᱛᱟᱦᱮᱱᱟ ᱚᱱᱠᱟ ᱜᱮ ᱪᱟᱥᱵᱟᱥ ᱦᱩᱭᱩᱜᱼᱟ᱾ ᱟᱫᱚ ᱱᱚᱜᱼᱚᱭ ᱟᱞᱮᱥᱮᱫ ᱡᱚᱠᱷᱚᱱᱮᱢ ᱧᱮᱞᱟ ᱛᱚ ᱟᱞᱮ ᱥᱮᱫ ᱫᱚ ᱱᱚᱜᱚᱭ ᱡᱚᱛᱚ ᱞᱮᱠᱟ ᱜᱮ ᱦᱩᱭᱩᱜᱼᱟ᱾ ᱚᱠᱟᱧ ᱞᱟᱹᱭ ᱠᱮᱫᱟ ᱚᱱᱟ ᱵᱷᱩᱴ ᱢᱟᱥᱨᱤ ᱠᱤᱥᱟᱹᱨᱤ ᱟᱪᱷᱟ ᱚᱱᱛᱮ ᱫᱚ ᱟᱯᱮ ᱥᱮᱫ ᱫᱚ ᱢᱟᱹᱥᱨᱤ ᱟᱨ, ᱠᱤᱥᱟᱹᱨᱤ, ᱱᱚᱣᱟ ᱫᱚᱠᱚ ᱪᱟᱥ ᱟᱥᱮ ᱵᱟᱝ ᱱᱚᱣᱟ ᱠᱤᱱ ᱵᱟᱨᱭᱟ ᱡᱤᱱᱤᱥ? ᱚᱠᱟ ᱫᱟᱹᱞ ᱠᱟᱛᱮᱫ ᱠᱚ ᱡᱚᱢᱟ ᱱᱚᱣᱟ᱾
ᱢᱟᱥᱨᱤ ᱢᱟᱥᱨᱤ ᱵᱟᱝᱟ ᱢᱟᱥᱨᱤ ᱦᱚᱸ ᱵᱟᱠᱚ ᱪᱟᱥ ᱜᱮᱭᱟ᱾ ᱢᱟᱥᱨᱤ ᱫᱟᱹᱞ ᱛᱚ, ᱚᱱᱟ ᱢᱟᱥᱨᱤ ᱠᱤᱥᱳᱨᱤ ᱦᱚᱸ ᱠᱤᱥᱳᱨᱤ ᱦᱚᱸ ᱱᱟᱣᱟ ᱜᱮ ᱧᱩᱛᱩᱢᱤᱧ ᱟᱸᱡᱚᱢᱮᱜᱼᱟ ᱠᱤᱥᱚᱨᱤ ᱦᱚᱸ᱾
ᱟᱞᱮᱥᱮᱫ ᱫᱚ ᱱᱚᱣᱟ ᱟᱹᱰᱤ ᱟᱹᱰᱤᱜᱟᱱ ᱚᱱᱟ ᱫᱚ ᱱᱟᱹᱲᱤᱜᱼᱟ, ᱚᱱᱟ ᱫᱚ ᱠᱷᱮᱛ ᱨᱮᱠᱚ ᱪᱟᱥᱟ᱾ ᱟᱨ ᱚᱱᱟ ᱫᱚ ᱢᱮᱛᱟᱜ ᱢᱮ ᱢᱤᱫᱴᱮᱱ ᱪᱮᱫ ᱞᱮᱠᱟᱧ ᱞᱟᱹᱭᱟᱵᱤᱱᱟ ᱜᱷᱟᱥ ᱞᱮᱠᱟᱱᱟᱜ ᱠᱟᱱ ᱜᱮᱭᱟ ᱟᱫᱚ ᱚᱱᱟ ᱡᱚᱜᱼᱟ ᱵᱚᱞᱮ ᱟᱹᱰᱤ ᱱᱟᱯᱟᱭ᱾ ᱠᱤᱥᱟᱹᱨᱤ ᱪᱤᱠᱟᱵᱮᱱ ᱧᱮᱞ ᱵᱟᱲᱟ ᱟᱠᱟᱫᱼᱟ ᱛᱮ ᱟᱹᱰᱤᱜᱮ ᱥᱤᱵᱤᱞ ᱵᱩᱡᱷᱟᱹᱜᱼᱟ ᱫᱟᱹᱞ ᱠᱚᱨᱮ ᱦᱚᱸ ᱠᱤᱥᱟᱹᱨᱤ ᱫᱟᱹᱞ ᱮᱠᱟᱞ ᱡᱚᱢ ᱛᱮᱜᱮ ᱵᱟᱢ ᱵᱷᱟᱜᱟᱜᱼᱟ ᱡᱚᱠᱷᱚᱱᱮᱢ ᱡᱚᱢᱟ, ᱟᱫᱚ ᱟᱹᱰᱤᱜᱮ ᱥᱤᱵᱤᱞᱟ ᱚᱱᱟ ᱫᱚ ᱫᱚᱨ ᱦᱚᱸ ᱟᱹᱰᱤ ᱫᱚᱨ ᱜᱮᱭᱟ᱾ ᱟᱞᱮ ᱥᱮᱫ ᱱᱟᱦ ᱪᱳᱛᱟᱹᱞᱤ ᱟᱹᱰᱤ ᱜᱟᱱ ᱪᱟᱥᱵᱟᱥ ᱦᱩᱭᱩᱜᱼᱟ᱾
ᱚ ᱟᱫᱚ ᱟᱹᱞᱤᱧ ᱫᱚ ᱟᱹᱞᱤᱧ ᱫᱚ ᱱᱟᱜ ᱛᱮ ᱵᱟᱦᱨᱮ ᱥᱮᱫ ᱞᱤᱧ ᱛᱟᱦᱮᱱ ᱜᱮᱭᱟ ᱥᱮ ᱟᱫᱚ ᱚ ᱩᱱᱟᱹᱜ ᱫᱚ ᱦᱟᱸᱜ ᱪᱟᱥᱵᱟᱥ ᱨᱮᱱᱟᱜ ᱫᱚ ᱦᱟᱸᱜ ᱩᱱᱟᱹᱜ ᱫᱚ ᱦᱟᱸᱜ ᱵᱟᱹᱞᱤᱧ ᱵᱟᱲᱟᱭᱟ ᱢᱟᱱᱮ ᱪᱮᱫ ᱪᱮᱫ ᱠᱚᱠᱚ ᱪᱟᱥ ᱜᱮᱭᱟ ᱩᱱᱟᱹᱜ ᱩᱱᱟᱹᱜ ᱧᱩᱛᱩᱢ ᱦᱟᱜ ᱵᱟᱹᱞᱤᱧ ᱵᱟᱲᱟᱭ ᱜᱮᱭᱟ ᱢᱟᱱᱮ ᱪᱮᱞᱟᱜ ᱟᱹᱞᱤᱧ ᱜᱚᱲᱚ ᱦᱚᱴᱚ ᱫᱚᱞᱤᱧ ᱪᱟᱞᱟᱜ ᱜᱮᱭᱟ ᱟᱫᱚ ᱩᱱᱟᱹᱜ ᱫᱚ ᱦᱚᱱᱟᱜ ᱜᱚᱲᱚ ᱵᱟᱹᱞᱤᱧ ᱵᱟᱲᱟᱭᱟ ᱚᱠᱚᱭᱠᱚ ᱪᱮᱫ ᱠᱚᱠᱚ ᱪᱟᱥ ᱜᱮᱭᱟ᱾ ᱢᱮᱱᱠᱷᱟᱱ ᱟᱞᱮ ᱢᱟᱜᱼ ᱚᱱᱟ ᱠᱚ ᱚᱠᱟ ᱠᱚᱨᱮ ᱧᱩᱛᱩᱢ ᱞᱮ ᱞᱟᱹᱭ ᱠᱮᱜᱼᱟ ᱚᱱᱟ ᱠᱚᱜᱮ ᱵᱚᱞᱮ ᱟᱞᱮ ᱟᱹᱛᱩ ᱠᱚᱨᱮ ᱦᱚᱸᱠᱚ ᱪᱟᱥ ᱜᱮᱭᱟ ᱦᱭᱛᱳ ᱤᱧ ᱦᱟᱜ ᱧᱩᱛᱩᱢ ᱵᱟᱹᱧ ᱵᱟᱲᱟᱭ ᱛᱮᱦᱟᱜ ᱵᱟᱹᱧ ᱴᱷᱤᱠᱟᱹ ᱫᱟᱲᱮ ᱟᱠᱟᱫᱼᱟ᱾
ᱟᱪᱪᱷᱟ᱾
ᱚᱱᱟ ᱫᱚ ᱚᱠᱟ ᱫᱤᱱ ᱨᱮᱠᱚ ᱪᱟᱥ ᱜᱮᱭᱟ?
ᱚᱱᱟ ᱦᱟᱸᱜ ᱚᱠᱟᱧ ᱞᱟᱹᱭ ᱠᱮᱫᱟ ᱱᱤᱛᱚᱜ ᱱᱚᱣᱟ ᱠᱤᱥᱟᱹᱨᱤ, ᱱᱚᱣᱟ ᱫᱚ ᱡᱚᱠᱷᱚᱱ ᱦᱟᱸᱜ ᱦᱩᱲᱩᱞ ᱞᱮ ᱨᱟᱠᱟᱵᱟ ᱚᱱᱟ ᱢᱮᱛᱟᱜ ᱢᱮ ᱥᱚᱦᱨᱟᱭ ᱵᱟᱦᱟ ᱥᱮ ᱥᱚᱦᱦᱟᱭ ᱥᱚᱢᱚᱭ ᱥᱮ ᱥᱚᱦᱨᱟᱭ ᱞᱟᱦᱟ ᱨᱮᱦᱚᱸ ᱡᱚᱠᱷᱚᱱ ᱜᱮ ᱦᱟᱸᱜ ᱦᱩᱲᱩᱞ ᱞᱮ ᱨᱟᱠᱟᱵᱟ᱾ ᱛᱚᱠᱷᱚᱱ ᱜᱮ ᱮᱭᱥᱮ ᱫᱚ ᱚᱱᱟ ᱠᱷᱮᱛ ᱨᱮ ᱛᱷᱚᱲᱟ ᱛᱷᱚᱲᱟ ᱫᱟᱜ ᱛᱟᱦᱮᱱᱟ ᱦᱩᱲᱩ ᱜᱮᱫ ᱨᱟᱠᱟᱵ ᱠᱟᱛᱮᱫ᱾ ᱛᱚ ᱚᱱᱟ ᱫᱟᱜ ᱨᱮᱜᱮ ᱦᱟᱸᱜ ᱮᱢ ᱮᱨ ᱵᱟᱲᱟ ᱞᱮᱠᱷᱟᱱ ᱚᱱᱟ ᱫᱚ ᱟᱹᱰᱤ ᱱᱟᱯᱟᱭ ᱚᱱᱟ ᱫᱚ ᱠᱟᱹᱴᱤᱡ ᱢᱟᱹᱴᱤᱡ ᱞᱟᱹᱴᱩᱜᱼᱟ᱾ ᱟᱨ ᱜᱮᱫ ᱨᱟᱠᱟᱵ ᱩᱛᱟᱹᱨ ᱞᱮᱠᱷᱟᱱ ᱦᱩᱲᱩ ᱚᱪᱚᱜ ᱩᱛᱟᱹᱨ ᱞᱮᱠᱷᱟᱱᱫᱚ ᱯᱩᱨᱟᱹᱞᱟᱴᱩᱜᱼᱟ ᱫᱚ ᱯᱩᱨᱟᱹ ᱡᱷᱟᱲᱚᱜᱼᱟ ᱟᱨ ᱛᱷᱚᱲᱟ ᱛᱷᱚᱲᱟ ᱱᱚᱜᱼᱚᱭ ᱫᱟᱜ ᱮ ᱧᱟᱢᱟᱜ ᱠᱷᱟᱱ ᱩᱱ ᱥᱚᱢᱚᱭ ᱛᱷᱚᱲᱟ ᱛᱷᱚᱲᱟ ᱠᱷᱚᱱ ᱟᱫᱚ ᱚᱱᱟ ᱫᱚ ᱢᱮᱛᱟᱜ ᱢᱮ ᱟᱹᱰᱤ ᱠᱟᱡᱟᱠ ᱜᱮ ᱟᱨᱦᱚᱸ ᱦᱩᱭᱩᱜᱼᱟ᱾ ᱟᱫᱚ ᱚᱱᱟᱛᱮ ᱤᱥᱤ ᱠᱤᱥᱟᱹᱨᱤ ᱟᱲᱟᱜ ᱥᱤᱫ ᱚᱱᱟ ᱵᱷᱩᱴ ᱟᱲᱟᱜ ᱥᱤᱫ
ᱟᱫᱚ ᱠᱤᱥᱟᱨᱤ ᱟᱲᱟᱜ ᱫᱚ ᱟᱹᱰᱤ ᱡᱟᱹᱥᱛᱤ ᱠᱚ ᱥᱤᱫᱟ ᱟᱲᱟᱜ ᱠᱚᱦᱚᱸ ᱪᱮᱫ ᱦᱚᱸ ᱡᱚᱢ ᱦᱩᱭᱩᱜᱼᱟ ᱚᱱᱟ ᱫᱚ ᱚᱱᱟ ᱰᱚᱜᱽ ᱴᱚᱸᱜᱟᱣ ᱠᱟᱛᱮ ᱟᱹᱰᱤ ᱢᱚᱡᱽ ᱟᱹᱰᱤ ᱱᱟᱯᱟᱭ ᱵᱩᱡᱷᱟᱹᱜᱼᱟ ᱚᱱᱟᱛᱮ ᱛᱤᱠᱤ ᱠᱟᱛᱮᱫ᱾ ᱟᱪᱷᱟ ᱟᱯᱮ ᱥᱮᱫ ᱫᱚ ᱠᱤᱥᱟᱹᱨᱤᱹ ᱟᱲᱟᱜ ᱫᱚ ᱛᱚᱵᱮ ᱠᱤᱥᱟᱹᱲᱤ ᱜᱮ ᱵᱟᱠᱚ ᱮᱨᱟ ᱟᱲᱟᱜ ᱠᱚᱫᱚ ᱵᱟᱯᱮ ᱡᱚᱢ ᱞᱟᱜᱟᱣ ᱠᱟᱜᱼᱟ?
ᱵᱟᱝᱟ᱾ ᱵᱟᱞᱮ ᱡᱚᱢ ᱞᱮᱟᱜᱟᱣ ᱟᱠᱟᱜᱼᱟ᱾ ᱟᱲᱟᱜ ᱠᱚᱫᱚ ᱚᱱᱮ ᱚᱱᱮ ᱪᱮᱫ ᱠᱚ ᱞᱟᱹᱭᱟ ᱜᱟᱹᱫᱷᱟᱹᱨᱤ ᱟᱲᱟᱜ ᱛᱟᱯᱚᱨ ᱯᱩᱨᱟᱹᱭ ᱟᱲᱟᱜ ᱛᱟᱯᱚᱨ ᱠᱟᱲᱫᱤ ᱟᱲᱟᱜ ᱤᱱᱟᱹ ᱠᱚᱜᱮ ᱠᱚ ᱡᱚᱢ ᱤᱱᱟᱹ ᱜᱮᱞᱮ ᱡᱚᱢ ᱵᱟᱲᱟ ᱠᱟᱜᱼᱟ᱾ ᱟᱨ ᱚᱱᱮ ᱠᱷᱟᱨᱯᱟᱛ ᱟᱲᱟᱜ ᱠᱚ ᱦᱩᱭᱩᱜ ᱜᱮᱭᱟ ᱵᱟᱲᱜᱮ ᱠᱚᱨᱮ ᱤᱱᱟᱹ ᱠᱚᱜᱮᱞᱮ ᱡᱚᱢ ᱵᱟᱲᱟ ᱠᱟᱜᱼᱟ᱾ ᱟᱪᱪᱷᱟ᱾ ᱟᱹᱵᱤᱱ ᱵᱤᱱ ᱞᱟᱹᱭ ᱠᱮᱜᱼᱟ ᱥᱚᱦᱨᱟᱹᱭ ᱠᱚ ᱢᱟᱱᱮ ᱥᱚᱨᱦᱟᱹᱭ ᱠᱚ ᱦᱩᱭᱩᱛᱮ ᱦᱩᱲᱩ ᱠᱚᱵᱮᱱ ᱨᱟᱠᱟᱵ ᱠᱮᱫ ᱮ ᱚᱱᱮ ᱥᱚᱨᱦᱟᱭ ᱢᱟᱲᱟᱝ ᱨᱮ ᱦᱩᱲᱩ ᱠᱚᱯᱮ ᱨᱟᱠᱟᱵ ᱜᱮᱭᱟ ᱛᱟᱞᱮ ᱟᱯᱮ ᱥᱮᱫ ᱟᱹᱰᱤ ᱢᱟᱲᱟᱝ ᱨᱮᱯᱮ ᱤᱭᱟᱹ ᱨᱚᱦᱚᱭ ᱪᱟᱵᱟᱭ ᱜᱮᱭᱟ ᱢᱟᱱᱮ ᱪᱟᱵᱟᱭ ᱜᱮᱭᱟ ᱥᱮ ᱪᱮᱫ ᱟᱸᱡᱚᱢᱚᱜ ᱠᱟᱱᱟ ᱨᱚᱲ ᱦᱮᱸ ᱦᱮᱞᱳ ᱟᱸᱡᱚᱢᱚᱜ ᱠᱟᱱᱟ ᱨᱚᱲ